ᱦᱮᱞᱳᱣ, ᱦᱚᱸ ᱡᱚᱦᱟᱨ ᱡᱚᱦᱟᱨ ᱟᱫᱚ ᱪᱮᱜ ᱠᱚᱵᱤᱱ ᱪᱤᱠᱟᱹᱭᱮᱜ-ᱟ?
ᱱᱚᱜ-ᱚᱭ ᱱᱤᱛᱚᱜ ᱫᱚ ᱚᱲᱟᱜ ᱨᱮᱜᱮ ᱮ ᱵᱤᱨ ᱥᱮᱱ ᱪᱟᱞᱟᱜ ᱦᱩᱭ ᱞᱮᱱᱟ᱾ ᱩᱫ ᱦᱟᱞᱟᱝ ᱠᱩ, ᱟᱵᱮᱱ ᱜᱮ ᱪᱮᱜ ᱵᱮᱱ ᱪᱮᱠᱟᱭᱟ? ᱩᱸ,
ᱟᱹᱞᱤᱧ ᱦᱚᱸ ᱱᱤᱛᱚᱜ ᱱᱚᱛᱮ ᱫᱟᱜᱽ ᱡᱟᱹᱲᱤ ᱦᱩᱭᱩᱜ ᱠᱟᱱᱟ ᱟᱫᱚ ᱫᱩᱲᱩᱵ ᱵᱟᱲᱟ ᱟᱠᱟᱱᱟ ᱞᱤᱧ ᱦᱟᱸᱜ᱾
ᱚᱸᱻ᱾ ᱵᱟᱭᱨᱮ ᱨᱮᱱᱟᱜ ᱛᱷᱚᱲᱟ ᱥᱟᱰᱮ ᱠᱚ ᱦᱟᱹᱡᱩᱜ ᱠᱟᱱᱟ,
ᱦᱮᱸ ᱦᱚᱭ ᱦᱮᱸ ᱦᱮᱸᱜ ᱾ ᱱᱤᱛᱚᱝ ᱴᱟᱴᱠᱟ ᱜᱮ ᱫᱟᱜᱽ ᱠᱮᱜ-ᱟᱭ ᱥᱮ ᱤᱱᱟᱹ ᱠᱷᱟᱱ ᱟᱨ ᱱᱚᱸᱰᱮ ᱚᱱᱟ ᱥᱟᱲᱮ ᱟᱸᱡᱚᱢ ᱦᱟᱹᱡᱩᱜ ᱠᱟᱱᱟ᱾
ᱦᱚᱭ ᱦᱚᱭ ᱟᱫᱚ ᱚᱲᱟᱜ ᱥᱮᱱ ᱱᱟᱥᱮᱭᱟᱜ ᱵᱚᱞᱚ ᱧᱚᱜᱚᱜ ᱵᱮᱱ ᱤᱱᱟᱹᱠᱷᱟᱱ ᱱᱟᱯᱟᱭᱚᱜ-ᱟ ᱟᱨ ᱦᱚᱸ᱾
ᱚᱸ,
ᱦᱮᱸ ᱦᱟᱸᱜ᱾
ᱥᱮᱛᱟᱜ ᱠᱷᱚᱱ ᱜᱮ ᱫᱟᱜᱽ ᱮᱜ-ᱟᱭ ᱥᱮ ᱪᱮᱫ?
ᱥᱮᱛᱟᱜ ᱠᱷᱚᱱ ᱫᱚ ᱵᱟᱝ ᱱᱤᱛ ᱱᱤᱛ ᱫᱷᱟᱨ ᱜᱮ ᱫᱟᱜᱽ ᱮᱦᱚᱵ ᱠᱟᱜ-ᱟᱭ᱾
ᱦᱚᱸᱻᱵᱷᱟᱜᱮ ᱱᱚᱛᱮ ᱫᱚ ᱨᱤᱢᱤᱞ ᱵᱟᱲᱟᱣ ᱠᱟᱜ-ᱟᱭ᱾
ᱟᱸ
ᱨᱚᱦᱚᱭ ᱠᱚᱫᱚ ᱯᱮ ᱮᱦᱚᱵ ᱵᱟᱲᱟ ᱠᱮᱜ-ᱟ ᱥᱮ ᱵᱟᱝ?
ᱨᱚᱦᱚᱭ ᱠᱚᱫᱚ ᱟᱹᱣᱨᱤᱭᱟᱜ-ᱟ᱾ ᱦᱚᱞᱟ ᱦᱚᱸ ᱵᱩᱜᱤ ᱛᱮᱭ ᱥᱤᱛᱩᱝ ᱠᱮᱜ-ᱟ ᱛᱤᱦᱤᱧ ᱢᱟ, ᱢᱟᱱᱮ ᱥᱤᱛᱩᱝ ᱫᱚ ᱵᱟᱭ ᱥᱤᱛᱩᱝ ᱠᱟᱜ-ᱟ ᱟᱫᱚ ᱰᱩᱸᱰᱨᱩᱵ ᱵᱟᱲᱟᱣ ᱠᱟᱫᱟᱭ ᱢᱮᱱᱠᱷᱟᱱ ᱫᱟᱜᱽ ᱫᱚ ᱵᱟᱝ ᱡᱚᱨᱚᱜ ᱠᱟᱱᱟ᱾ ᱟᱫᱚ ᱥᱮ ᱛᱟᱜ ᱨᱮ ᱵᱤᱨ ᱥᱮᱱ ᱪᱟᱞᱟᱣ ᱦᱩᱭ ᱞᱮᱱᱟ ᱩᱫ ᱠᱚ ᱛᱷᱚᱲᱟ ᱯᱷᱩᱴᱠᱟᱹ ᱠᱩ ᱦᱟᱞᱟᱝ ᱟᱹᱜᱩ ᱦᱩᱭ ᱱᱟ᱾
ᱟᱫᱚ
ᱦᱳᱭ ᱦᱳᱭ ᱡᱟᱜᱮ ᱠᱚ ᱚᱢᱚᱱᱚᱜ ᱠᱟᱱ ᱜᱮᱭᱟ᱾
ᱟᱸ ᱳᱭ ᱵᱚᱪᱷᱚᱨ ᱫᱤᱱ ᱨᱮ ᱢᱤᱫ ᱫᱷᱟᱹᱣ ᱜᱮ ᱧᱟᱢᱚᱜ-ᱟ ᱱᱚᱣᱟ ᱢᱟ᱾
ᱦᱮᱸ ᱦᱮᱸ ᱦᱮᱸ ᱵᱚᱪᱷᱚᱨ ᱨᱮ ᱢᱤᱫ ᱫᱷᱟᱣ ᱜᱮ᱾ ᱦᱳᱭ ᱚᱝᱠᱟ ᱵᱤᱨ ᱠᱚ ᱢᱮᱱᱟᱜ ᱜᱮᱭᱟ᱾
ᱱᱚᱛᱮ ᱦᱚᱸ ᱚᱢᱚᱱᱚᱜ ᱜᱮᱭᱟ ᱩᱫ ᱫᱚ᱾
ᱦᱮᱸᱻ
ᱦᱟᱞᱳ
ᱱᱟᱯᱟᱭ ᱜᱮ᱾ ᱩᱸ
ᱜᱚᱝᱠᱮ ᱟᱸᱡᱚᱢ ᱠᱟᱱᱟ ᱥᱮ ᱵᱟᱝ?
ᱯᱳᱭ ᱱᱟᱥᱤᱭᱟᱜ ᱱᱮᱴ ᱩᱸ ᱢᱟᱱᱮ ᱱᱮᱴᱣᱚᱨᱠ ᱯᱷᱚᱱ ᱨᱮ ᱠᱚᱜᱮ ᱰᱤᱥᱴᱟᱵᱮ ᱛᱟᱢᱟᱭ ᱛᱚ᱾
ᱦᱚᱭ ᱱᱚᱣᱟ ᱯᱟᱞᱮ ᱫᱟᱜᱽ ᱡᱮ ᱦᱤᱡᱩᱜ ᱦᱩᱭᱩᱜ ᱠᱟᱱ ᱛᱮ ᱚᱱᱟᱛᱮ ᱯᱟᱪᱷᱮᱱ ᱚᱱᱠᱟ ᱰᱤᱥᱴᱟᱵᱮᱜ-ᱟᱭ᱾
ᱦᱩᱸ ᱦᱩᱸ ᱦᱩᱸ ᱟᱰᱤ ᱡᱷᱚᱢᱚᱨ ᱜᱮ ᱫᱟᱜᱽ ᱮᱜ-ᱟᱭ ᱥᱮ ᱪᱮᱜ?
ᱦᱚᱭ ᱦᱳᱭ ᱟᱹᱰᱤ ᱡᱷᱚᱱᱚᱨ ᱜᱮ ᱫᱟᱜᱽ ᱠᱮᱫᱟᱭ᱾ ᱱᱤᱛᱩᱝ ᱫᱚᱦᱟᱸᱜ ᱛᱷᱤᱨ ᱠᱟᱜ-ᱟ ᱟᱨ ᱦᱚᱸ ᱥᱤᱛᱩᱝᱮᱜᱼᱟᱭ᱾
ᱥᱤᱛᱩᱝᱟᱭ ᱵᱟᱝ ᱱᱟᱥᱤᱭᱟᱜ ᱫᱟᱜᱽ ᱫᱟᱭ ᱟᱨ ᱦᱚᱸᱭ ᱯᱷᱟᱸᱠᱟ ᱭᱟᱭ ᱥᱤ ᱛᱩᱝᱮᱜ-ᱟᱭ ᱟᱨ ᱦᱚᱸ ᱨᱤᱢᱤᱞᱮᱜ-ᱟ ᱵᱟᱝ᱾ ᱟᱫᱚ ᱚᱲᱟᱜ ᱠᱚᱨᱮᱱ ᱫᱚ ᱪᱤᱜ ᱠᱚ ᱪᱤᱠᱟ ᱵᱟᱲᱟᱭᱮᱜ-ᱟ?
ᱚᱲᱟᱜ ᱠᱚᱨᱮᱱ
ᱚᱸ ᱟᱫᱚ ᱛᱮᱦᱮᱧ ᱫᱚᱠᱚ ᱪᱟᱞᱟᱣ ᱟᱠᱟᱱ ᱪᱚ ᱵᱟᱝ ᱪᱚ?
ᱛᱮᱦᱮᱧ ᱫᱚ ᱦᱟᱸᱜ ᱵᱟᱝᱞᱮ ᱪᱟᱞᱟᱣ ᱠᱟᱱ ᱛᱟᱸᱦᱮᱱ᱾
ᱚᱱᱟ ᱫᱟᱜ ᱤᱭᱟᱹ ᱛᱮᱜᱮ ᱥᱮ ᱪᱮᱫ?
ᱦᱳᱭ ᱫᱟᱜ ᱤᱭᱟᱹ ᱛᱮᱜᱮ᱾ ᱢᱟᱱᱮ ᱛᱮᱦᱮᱧ ᱠᱷᱚᱱ ᱜᱮ ᱱᱟᱜ ᱮᱱᱟᱝ ᱥᱮ ᱛᱟᱜ ᱠᱷᱚᱱ ᱫᱟᱜ ᱫᱚᱭ ᱮᱦᱚᱵ ᱠᱟᱜ-ᱟ ᱦᱟᱸᱜ ᱟᱫᱚ ᱚᱱᱟ ᱤᱭᱟᱹᱛᱮ ᱱᱟᱦᱟᱜ ᱛᱮᱦᱮᱧ ᱫᱚ ᱵᱟᱝ ᱪᱟᱞᱟᱣ ᱦᱩᱭ ᱞᱮᱱᱟ᱾
ᱦᱮᱸ᱾
ᱟ
ᱛᱤᱱᱟᱹᱜ ᱥᱟᱺᱜᱤᱧ ᱠᱮᱜ-ᱟ ᱯᱮ ᱠᱟᱹᱢᱤ ᱠᱚ ᱫᱚ?
ᱠᱟᱹᱢᱤ ᱠᱚ ᱱᱚᱜ-ᱚᱭ ᱱᱤᱛ ᱮᱦᱚᱵ ᱦᱩᱭ ᱠᱟᱱᱟ ᱱᱟᱜ᱾ ᱚᱱᱛᱮ ᱫᱚ ᱢᱟᱱᱮ ᱵᱟᱝ ᱜᱮ ᱯᱮ ᱮᱦᱚᱵ ᱠᱟᱜ-ᱟ ᱯᱟᱞᱮᱱ?
ᱯᱟᱞᱮ ᱟᱞᱮ ᱫᱚ ᱱᱚᱛᱮ ᱫᱚ ᱫᱟᱜ ᱵᱟᱝ ᱵᱟᱹᱱᱩᱜ ᱛᱮ ᱠᱷᱮᱛ ᱠᱚᱨᱮ ᱟᱫᱚ ᱵᱟᱝ ᱮᱦᱚᱵ ᱦᱩᱭ ᱠᱟᱱᱟ᱾ ᱟᱞᱮ ᱫᱚ ᱵᱟᱝ ᱟᱹᱛᱩ ᱨᱮ ᱢᱟᱱᱮ ᱡᱟ ᱧᱮᱞᱚᱜ ᱠᱟᱱᱟ ᱥᱟᱱᱟᱢ ᱞᱮ ᱠᱟ ᱜᱮ ᱮᱠᱷᱚᱱ ᱫᱚ ᱟᱹᱣᱨᱤ ᱠᱚ ᱮᱛᱚᱦᱚᱵᱟ ᱨᱚᱦᱚᱭ ᱠᱚᱫᱚ ᱟᱫᱚ ᱚᱱᱮ ᱠᱷᱮᱛ ᱠᱩ ᱥᱤ ᱩᱞᱴᱟᱹᱣ ᱵᱟᱲᱟᱣ ᱠᱟᱜ
ᱦᱳᱭ ᱦᱳᱭ᱾
ᱟᱨ ᱚᱱᱟ ᱯᱤᱸᱰᱷᱨᱟᱹ ᱠᱚ ᱠᱩ ᱵᱟᱜᱟᱣ ᱵᱟᱲᱟᱭᱮᱜ-ᱟ, ᱟᱹᱲᱤ ᱠᱚᱠᱚ ᱞᱟᱜ ᱵᱟᱲᱟᱣ ᱠᱟᱫᱟ ᱤᱱᱟᱹ ᱠᱚᱜᱮ᱾
ᱦᱩᱸ ᱢᱟᱱᱮ ᱨᱮᱰᱤ ᱜᱮ ᱦᱟᱸᱜ ᱠᱚ ᱨᱮᱰᱤ ᱡᱩᱛ ᱠᱟᱜ ᱠᱟᱱᱟ ᱱᱟᱜ ᱫᱟᱜ ᱦᱮᱡ ᱞᱮᱱ ᱠᱷᱟᱱ ᱜᱮ ᱱᱟᱜ ᱜᱟᱱ ᱜᱚᱫᱚᱜ-ᱟ᱾
ᱦᱳᱭ ᱦᱳᱭ ᱟᱨ ᱜᱟᱹᱪᱷᱤ ᱦᱚᱸ ᱞᱟᱹᱴᱩ ᱠᱟᱱ ᱜᱮᱭᱟ᱾
ᱚ᱾ ᱛᱚ ᱚᱱᱛᱮ ᱦᱚᱸ ᱢᱤᱫ ᱫᱷᱟᱣ ᱜᱮᱯᱮ?
ᱵᱟᱝ ᱵᱟᱝ ᱨᱚᱦᱚᱭ ᱫᱚ ᱟᱞᱮ ᱫᱚ ᱧᱮᱞ ᱞᱮᱠᱷᱟᱱ ᱫᱚ ᱵᱟᱨ ᱛᱮᱠᱷᱟᱱ ᱜᱮᱞᱮ ᱨᱚᱦᱚᱭᱟ ᱚᱱᱟ ᱱᱤᱨᱚᱱ ᱥᱩᱢᱟᱹᱭ ᱦᱚᱸ ᱟᱨ ᱱᱤᱛᱳᱝ ᱦᱚᱸ᱾ ᱟᱫᱚ ᱫᱟᱜ ᱫᱚ ᱟᱞᱮ ᱫᱚ ᱠᱮᱱᱮᱞ ᱫᱟᱜ ᱞᱮ ᱧᱟᱢ ᱜᱮᱭᱟ ᱧᱟᱢ ᱫᱚ ᱟᱫᱚ ᱦᱚᱭᱛᱚ ᱱᱤᱭᱟᱹ ᱫᱟᱢ ᱫᱚ ᱵᱤᱞᱚᱢ ᱧᱚᱜ ᱠᱟ ᱠᱚ ᱟᱲᱟᱜ ᱫᱟ ᱦᱟᱸᱜ ᱱᱤᱭᱟᱹ ᱱᱤᱭᱟᱹ ᱫᱟᱱ ᱫᱚ ᱟᱨ ᱱᱤᱨᱚᱱ ᱥᱩᱢᱟᱹᱭ ᱫᱚ ᱫᱟᱜ ᱫᱚ ᱞᱟᱦᱟ ᱨᱮᱜᱮ ᱠᱚ ᱟᱲᱟᱜ ᱜᱮᱭᱟ ᱦᱟᱸᱜ᱾
ᱟᱨ ᱚᱱᱟ ᱡᱟᱦᱟᱸ ᱥᱮᱞᱳ ᱮᱢᱟᱱ ᱠᱚ
ᱪᱮᱫ ᱵᱤᱱ ᱞᱟᱹᱭᱟ?
ᱚᱱᱟ ᱵᱚᱨᱤᱝ ᱠᱚ ᱚᱱᱟ ᱠᱚᱫᱚ ᱵᱟᱠᱚ ᱵᱮᱱᱟᱣ ᱠᱟᱜ ᱯᱮᱭᱟ ᱵᱚᱨᱤᱝ ᱠᱚ?
ᱵᱚᱨᱤᱝ ᱠᱚ ᱫᱚ ᱵᱟᱹᱱᱩᱜ ᱜᱮᱭᱟ ᱵᱟᱹᱱᱩᱜ ᱫᱚ᱾ ᱟᱫᱚ ᱟᱞᱮ ᱫᱚ ᱚᱱᱟ ᱠᱮᱱᱮᱞ ᱢᱮᱱᱟᱜ-ᱟ ᱠᱮᱱᱮᱞ ᱜᱟᱰᱟ ᱦᱩᱸ ᱯᱩᱠᱷᱨᱤ ᱠᱚ ᱢᱤᱱᱟᱜ-ᱟ ᱥᱮ ᱥᱮ ᱚᱸᱰᱮ ᱠᱷᱚᱱ ᱫᱚ ᱫᱟᱜ ᱞᱮ ᱧᱟᱢ ᱜᱮᱭᱟ ᱟᱫᱚ ᱫᱟᱜ ᱫᱚ ᱠᱷᱚᱱ ᱫᱚ ᱯᱩᱠᱷᱨᱤ ᱠᱷᱚᱱ ᱫᱚ ᱧᱚᱜ ᱠᱟᱱᱛᱮ ᱫᱟᱜ ᱫᱚ ᱨᱟᱠᱟᱵ ᱵᱟᱝ ᱜᱟᱱᱚᱜ ᱠᱟᱱᱟ, ᱟᱫᱚ ᱱᱤᱭᱟᱹ ᱫᱷᱟᱱ ᱱᱤᱭᱟᱹ ᱨᱮᱫᱚ ᱥᱮᱨᱢᱟ ᱫᱟᱜ ᱜᱮ ᱡᱟᱹᱥᱛᱤ ᱵᱚᱱ ᱵᱷᱚᱨᱥᱟᱜ ᱟᱛᱚ᱾
ᱦᱳᱭ᱾
ᱦᱩᱸ ᱟᱫᱚ ᱚᱱᱟ ᱥᱮᱨᱢᱟ ᱫᱟᱜ ᱦᱚᱸ ᱴᱷᱤᱠ ᱴᱷᱟᱠ ᱵᱟᱭ ᱡᱟᱹᱲᱤᱭᱮᱜ-ᱟ ᱚᱱᱟᱛᱮ ᱨᱚᱦᱚᱭ ᱠᱩ ᱱᱟᱥᱮ ᱵᱤᱞᱚᱢ ᱧᱚᱜ ᱮᱱ ᱜᱮᱭᱟ ᱟᱨ ᱵᱟᱠᱷᱟᱱ ᱠᱟᱹᱱ ᱫᱚᱱ ᱱᱤᱭᱟᱹ ᱚᱠᱛᱚ ᱫᱚ ᱢᱟᱱᱮ ᱢᱩᱪᱟᱹᱫ ᱫᱮᱞᱟ ᱫᱤᱞᱤ ᱦᱮᱡ ᱠᱚᱼᱟ᱾
ᱦᱚᱸ ᱦᱩᱸ᱾ ᱛᱚ ᱚᱱᱟ ᱤᱭᱟᱹ ᱨᱮᱫᱚ ᱪᱮᱜ ᱠᱚᱯᱮ ᱞᱟᱜᱟᱣᱟ ᱚᱝᱠᱟ ᱜᱩᱨᱤᱡ ᱠᱚ ᱥᱮ ᱱᱚᱝᱠᱟ ᱡᱟᱦᱟᱸ ᱥᱟᱨ ᱠᱚ ᱥᱮ ᱪᱮᱜ ᱠᱚ ᱧᱟᱢᱚᱜ ᱠᱟᱱᱟ ᱚᱱᱟ ᱠᱚ ᱡᱟᱦᱟᱱᱟᱜ ᱯᱮ ᱞᱟᱜᱟᱣᱟ?
ᱦᱳᱭ ᱜᱩᱨᱤᱡ ᱜᱮᱞᱮ ᱞᱟᱜᱟᱣ ᱜᱮᱭᱟ ᱟᱨ ᱛᱮᱦᱮᱧ ᱜᱟᱯᱟ ᱢᱟ ᱧᱮᱞᱚᱜ ᱠᱟᱱ ᱵᱟᱡᱟᱨ ᱨᱮᱭᱟᱜ ᱥᱟᱨ ᱠᱚᱦᱚᱸ ᱡᱟᱹᱥᱛᱤ ᱜᱮ ᱵᱚᱱ ᱮᱢᱟᱜ ᱠᱟᱱ ᱜᱮᱭᱟ᱾
ᱦᱩᱸ᱾
ᱟᱫᱚ ᱜᱩᱨᱤᱡ ᱛᱚ ᱞᱟᱦᱟ ᱨᱮᱜᱮ ᱞᱮ ᱮᱨ ᱠᱟᱜ ᱛᱟᱦᱮᱱᱟ ᱚᱱᱟ ᱠᱷᱮᱛ ᱵᱟᱹᱫᱽ ᱠᱚᱨᱮ᱾ ᱟᱫᱚ ᱚᱱᱟ ᱮᱨ ᱠᱮᱛᱮᱜ ᱜᱮᱞᱮ ᱥᱤ ᱩᱞᱴᱟᱹᱣ ᱵᱟᱲᱟᱣ ᱟᱠᱟᱜᱼᱟ ᱢᱤᱜ ᱫᱟᱱ ᱦᱟᱸᱜ, ᱟᱫᱚ ᱱᱤᱛᱳᱜ ᱥᱩᱫᱩ ᱚᱱᱟ ᱫᱟᱜ ᱨᱮᱱᱟᱜ ᱛᱟᱸᱜᱤ ᱜᱮ ᱢᱮᱱᱟᱜᱼᱟ, ᱟᱫᱚ ᱫᱟᱜ ᱮ ᱧᱟᱢ ᱞᱮᱠᱷᱟᱱ ᱜᱮ ᱦᱟᱸᱜ ᱱᱚᱣᱟ ᱨᱚᱦᱚᱭ ᱫᱚᱞᱮ ᱫᱷᱨᱟᱹᱜᱼᱟ ᱦᱟᱸᱜ᱾
ᱟᱸᱪᱷᱟ᱾
ᱟᱯᱮ ᱫᱚ ᱠᱷᱮᱛ ᱠᱚᱨᱮ ᱜᱚᱴᱟ ᱜᱮ ᱫᱟᱜ ᱮ ᱧᱟᱢ ᱠᱮᱼᱟᱭ ᱥᱮ ᱵᱟᱝ?
ᱩᱝᱠᱟ ᱱᱤᱛᱚᱜ ᱫᱚ ᱦᱟᱸᱜ ᱧᱟᱢ ᱵᱟᱲᱟᱣ ᱠᱟᱜ ᱜᱮᱭᱟ ᱱᱟᱜ ᱡᱷᱟᱨᱱᱟ ᱠᱚ ᱢᱮᱱᱟᱜ ᱟᱥᱮ ᱤᱱᱟ ᱠᱷᱟᱱ ᱩᱝᱠᱟ ᱠᱟᱹᱴᱤᱡ ᱫᱷᱟᱨᱟ ᱫᱟᱜ ᱞᱮᱠᱷᱟᱱ ᱜᱮ ᱡᱷᱟᱨᱱᱟ ᱠᱷᱚᱱ ᱫᱟᱜ ᱚᱰᱳᱠ ᱞᱮᱱᱠᱷᱟᱱ ᱜᱮ ᱵᱟᱹᱫᱽ ᱠᱷᱮᱛ ᱠᱚᱨᱮ ᱟᱫᱚ ᱯᱮᱨᱮᱡ ᱜᱚᱫᱚᱜᱼᱟ᱾
ᱚᱸᱻ ᱚᱱᱟ ᱠᱳ ᱫᱟᱜ ᱫᱚ ᱮᱠᱫᱚᱢ ᱵᱟᱹᱫᱽ ᱠᱷᱮᱛ ᱨᱮᱜᱮ ᱪᱟᱞᱟᱜ ᱥᱟᱱᱟᱢ ᱵᱟᱝ?
ᱦᱚᱸ ᱦᱳᱭ᱾
ᱱᱟᱯᱟᱭ ᱠᱟᱱ ᱜᱮᱭᱟ ᱯᱮ ᱚᱱᱟ ᱠᱚᱨᱮ ᱠᱷᱚᱱ ᱫᱟᱜ ᱯᱮ ᱧᱟᱢ ᱫᱟ ᱡᱷᱟᱨᱱᱟ ᱠᱚᱨᱮ ᱠᱷᱚᱱ᱾
ᱦᱚᱸ᱾ ᱟᱨ ᱱᱚᱣᱟ ᱜᱟᱰᱟ ᱠᱚ ᱛᱟᱦᱮᱸ ᱞᱮᱱ ᱜᱮᱭᱟ ᱢᱟᱨᱟᱝ ᱜᱟᱰᱟ ᱠᱚ ᱠᱮᱱᱮᱞ ᱠᱚ ᱚᱱᱟ ᱫᱚ ᱡᱚ ᱛᱚ ᱞᱟᱛᱟᱨ ᱥᱮᱜ ᱱᱟ ᱥᱮᱱ ᱱᱮᱠᱷᱟᱱ᱾ ᱚᱱᱟ ᱫᱟᱜ ᱠᱚᱫᱚ ᱱᱟᱜ ᱵᱟᱞᱮ ᱧᱟᱢᱟ, ᱡᱟᱦᱟᱸ ᱡᱷᱟᱨᱱᱟ ᱢᱮᱱᱟᱜᱼᱟ ᱵᱩᱨᱩ ᱥᱮ ᱨᱮ ᱚᱱᱟ᱾
ᱦᱮᱸ ᱦᱮᱸ ᱚᱸᱻ ᱟᱱᱟ ᱚᱱᱟ ᱵᱩᱨᱩ ᱦᱚᱸ ᱢᱮᱱᱟᱜ ᱜᱮᱭᱟ ᱟᱯᱮ ᱥᱮᱱ ᱫᱚ?
ᱦᱩᱸ ᱢᱮᱱᱟᱜᱼᱟ᱾
ᱫᱟᱜ ᱞᱮᱠᱷᱟᱱ ᱫᱚ ᱦᱳᱭᱛ ᱮᱸ ᱵᱷᱟᱹᱞᱤ ᱧᱚᱜ ᱫᱟᱜ ᱞᱮᱠᱷᱟᱱ ᱫᱚ ᱚᱱᱟ ᱵᱩᱨᱩ ᱫᱟᱜ ᱠᱚᱫᱚ ᱥᱟᱱᱟᱢ ᱜᱮ ᱦᱟᱸᱜ ᱠᱷᱮᱛ ᱵᱟᱹᱫᱽ ᱠᱚᱨᱮ ᱜᱮ ᱟᱹᱛᱩ ᱯᱷᱮᱰᱚᱜᱼᱟ ᱦᱟᱸᱜ᱾
ᱦᱚᱸ ᱡᱚᱛᱚ ᱚᱸᱰᱮ ᱜᱮ ᱯᱷᱮᱰᱚᱜᱼᱟ᱾
ᱫᱟ ᱛᱮᱦᱮᱧ ᱜᱟᱯᱟ ᱫᱚ ᱧᱮᱞ ᱞᱮᱠᱷᱟᱱ ᱫᱚ ᱦᱚᱸᱼᱚᱭ ᱱᱚᱸᱜ ᱡᱚᱸᱠᱷᱚᱡ ᱪᱤᱜ ᱠᱟᱯ ᱯᱟᱞᱴᱟᱣ ᱪᱟᱞᱟᱜ ᱠᱟᱱᱟ ᱮᱠᱫᱚᱢ ᱫᱟᱜ ᱥᱩᱢᱩᱭ ᱦᱚᱸ ᱵᱟᱭ ᱫᱟᱜ ᱮᱼᱟ᱾ ᱥᱤᱛᱩᱝ ᱥᱩᱢᱚᱭ ᱫᱚ ᱠᱟ ᱥᱩᱢᱚᱭ ᱟᱹᱰᱤᱭ ᱥᱤᱛᱩᱝ ᱮᱼᱟ ᱟᱨ ᱵᱟᱝ ᱠᱷᱟᱱ ᱫᱚ ᱵᱟᱝ᱾ ᱦᱮᱸ ᱮᱠᱫᱚᱢ ᱯᱟᱞᱴᱟᱣ ᱪᱟᱞᱟᱜ ᱠᱟᱱᱟ ᱟᱨ ᱵᱟᱝ ᱠᱷᱟᱱ ᱫᱚ ᱱᱤᱭᱟᱹ ᱚᱠᱛᱚ ᱫᱚ ᱮᱠᱫᱚᱢ ᱪᱳᱨᱮ ᱢᱟᱨᱮ ᱫᱟᱜ ᱠᱮᱼᱟ ᱚᱲᱟᱜ ᱠᱷᱚᱱ ᱩᱰᱩᱠ ᱜᱮ ᱵᱟᱝ ᱜᱟᱱ ᱠᱚᱼᱟ, ᱠᱷᱮᱛ ᱵᱟᱹᱫᱽ ᱠᱚ ᱯᱮᱨᱮᱡ ᱪᱟᱵᱟ ᱠᱚᱜᱼᱟ᱾ ᱟᱹᱰᱤ ᱟᱢᱫᱟ ᱡᱟᱭᱜᱟ ᱨᱮᱜᱮ ᱱᱤᱛᱚᱜ ᱫᱚ ᱨᱚᱦᱚᱭ ᱯᱩᱨᱟᱹᱣ ᱠᱮᱭᱟ ᱠᱚ ᱱᱤᱛᱚᱜ ᱫᱚ᱾
ᱦᱩᱸ᱾ ᱱᱚᱛᱮ ᱦᱚᱸ ᱩᱸ-ᱯᱩᱨᱟᱹᱣ ᱠᱚᱜ ᱜᱮᱭᱟ ᱟᱫᱚ ᱢᱟᱲᱟᱝ ᱛᱮ ᱵᱟᱝ ᱦᱮᱡ ᱞᱮᱱᱟ ᱥᱮ ᱚᱝᱠᱟ᱾
ᱦᱩᱸ-ᱦᱩᱸ᱾
ᱮᱸ ᱱᱚᱼᱚᱭ ᱠᱤᱪᱷᱩ ᱯᱮ ᱫᱤᱱ ᱜᱟᱱ ᱦᱩᱭ ᱱᱟ ᱚᱝᱠᱟ ᱦᱤᱡᱩᱜ ᱠᱟᱱᱟ᱾ ᱟᱫᱚ ᱛᱮᱦᱮᱱ ᱫᱚ ᱦᱟᱸᱜ ᱟᱹᱰᱤ ᱡᱩᱨ ᱜᱮ ᱥᱟᱨᱟ ᱫᱤᱱ ᱫᱷᱟᱨᱟ ᱦᱤᱡᱩᱜ ᱠᱟᱱ ᱛᱮ ᱚᱱᱟ ᱪᱤᱠᱟᱹ ᱦᱟᱸᱜ ᱛᱮᱦᱮᱱ ᱫᱚ ᱵᱟᱝ ᱪᱟᱞᱟᱣ ᱵᱟᱲᱟ ᱦᱳᱭ ᱟᱠᱟᱱᱟ ᱱᱟᱜ ᱾
ᱟᱞᱮ ᱦᱚᱸ ᱫᱟᱜ ᱫᱚ ᱮᱠᱫᱚᱢ ᱜᱮ ᱵᱟᱹᱱᱩᱜ ᱞᱮᱠᱟ ᱠᱷᱮᱛ ᱨᱮ ᱱᱤᱛᱚᱜ ᱫᱚ ᱧᱮᱞᱚᱜ ᱠᱟᱱᱟ᱾ ᱦᱚᱞᱟ ᱦᱚᱸ ᱮᱠᱫᱚᱢ ᱫᱚᱢᱮᱭ ᱥᱤᱛᱩᱝ ᱠᱮᱜᱼᱟ ᱦᱚᱞᱟ ᱦᱚᱸ ᱮᱠᱫᱚᱢ, ᱦᱚᱞᱟ ᱮᱢᱚᱱ ᱵᱩᱡᱷᱟᱹᱣᱱᱟ ᱞᱟᱹᱭ ᱵᱟᱲᱟᱭ ᱟᱠᱚ ᱵᱟᱝᱢᱟ ᱮᱠᱫᱚᱢ ᱦᱟᱱᱮ ᱱᱤᱨᱚᱱ ᱫᱤᱱ ᱞᱮᱠᱟᱭ ᱥᱤᱛᱩᱝ ᱠᱮᱜᱼᱟ, ᱮᱠᱫᱚᱢ ᱾ ᱡᱟ ᱜᱮ ᱠᱟᱹᱡ ᱠᱟᱹᱡ ᱢᱟᱱᱮ ᱠᱷᱮᱛ ᱠᱳ ᱡᱟᱜᱮ ᱞᱚᱦᱚᱫ ᱞᱚᱦᱚᱫ ᱛᱟᱦᱮᱸ ᱠᱟᱱᱟ ᱚᱱᱟ ᱦᱚᱸ ᱨᱚᱦᱚᱲ ᱮᱱ ᱞᱮᱠᱟ ᱜᱮ ᱮᱠᱫᱚᱢ᱾ ᱟᱨ ᱛᱮᱦᱤᱧ ᱢᱟ ᱮᱠᱫᱚᱢ ᱥᱮᱛᱟᱜ ᱠᱷᱚᱡ ᱦᱚᱜᱼᱚᱭ ᱰᱩᱸᱰᱨᱩᱜ ᱠᱟᱫᱟᱭ ᱨᱤᱢᱤᱞ ᱦᱚᱸ ᱵᱟᱝ ᱴᱷᱤᱠ ᱴᱷᱟᱠ ᱟᱨ ᱫᱟᱜ ᱢᱟ ᱮᱠᱫᱚᱢ ᱛᱮᱜᱮ ᱵᱟᱝ ᱧᱮᱞᱚᱜ ᱠᱟᱱᱟ ᱦᱟᱸᱜ ᱾
ᱨᱤᱢᱤᱞ ᱫᱟᱜ ᱢᱟ ᱾
ᱦᱮᱸ ᱛᱚ ᱚᱱᱛᱮ ᱫᱚ ᱟᱨ ᱦᱟᱸ ᱞᱟᱹᱭ ᱵᱤᱱ ᱾
ᱡᱟᱦᱟᱸᱭ ᱪᱟᱹᱥᱤ ᱠᱟᱱᱟ ᱵᱚᱱ ᱡᱚᱢ ᱦᱚᱲ ᱦᱩᱸ ᱪᱟᱥ ᱠᱟᱛᱮᱫ ᱵᱚᱱ ᱡᱚᱢᱟ ᱚᱝ ᱠᱩ ᱫᱚ ᱛᱷᱚᱲᱟ ᱵᱷᱟᱵᱤᱛ ᱧᱚᱜ ᱨᱮᱜᱮ ᱢᱮᱱᱟᱜ ᱵᱚᱱᱟ ᱵᱟᱭ ᱫᱟᱜ ᱞᱮ ᱠᱷᱟᱱ ᱫᱚ ᱦᱟᱸᱜ ᱚᱠᱛᱚ ᱨᱮ ᱵᱟᱝ ᱵᱚᱱ ᱨᱚᱦᱚᱭ ᱫᱟᱲᱮᱭᱟᱜᱼᱟ ᱛᱚ ᱾
ᱦᱳᱭ ᱾ ᱟᱨ ᱚᱱᱛᱮ ᱫᱚ ᱦᱩᱲᱩ ᱠᱚ ᱪᱷᱟᱲᱟ ᱠᱟᱛᱮᱜ ᱟᱨ ᱡᱟᱦᱟᱱᱟᱜ ᱚᱝᱠᱟ ᱯᱮ ᱪᱟᱥ ᱵᱟᱲᱟᱭ ᱜᱮᱭᱟ ᱥᱮ ᱵᱟᱝᱟ ᱩᱛᱩ ᱡᱤᱱᱤᱥ?
ᱦᱳᱭ ᱚᱝᱠᱟ ᱩᱛᱩ ᱠᱩᱫᱚ ᱨᱚᱦᱚᱭ ᱦᱩᱭᱩᱜ ᱜᱮᱭᱟ ᱚᱝᱠᱟ ᱚᱲᱟᱜ ᱨᱮ ᱡᱚᱢ ᱞᱮ ᱞᱮᱠᱟ ᱡᱟᱹᱥᱛᱤ ᱫᱚ ᱵᱟᱝ, ᱟᱫᱚ ᱠᱟᱹᱡ ᱦᱚᱲ ᱫᱚ ᱢᱮᱱᱟᱜ ᱠᱚᱜᱮᱭᱟ ᱡᱮ ᱛᱷᱚᱲᱟ ᱡᱟᱹᱥᱛᱤ ᱧᱚᱜ ᱨᱚᱦᱚᱭ ᱠᱟᱛᱮᱫ ᱵᱟᱡᱟᱨ ᱨᱮ ᱠᱤᱨᱤᱧ ᱢᱟᱱᱮ ᱟᱹᱠᱷᱨᱤᱧ ᱜᱮᱭᱟ ᱠᱚ ᱾
ᱦᱮᱸ ᱾
ᱤᱱᱟᱹ ᱠᱩᱡᱜᱮ ᱴᱟᱠᱟ ᱯᱩᱭᱥᱟᱹ ᱠᱩᱡᱠᱩ ᱠᱟᱢᱟᱣ ᱜᱮᱭᱟ ᱠᱚ ᱚᱱᱟ ᱚᱸᱰᱮ ᱠᱷᱚᱱ ᱾ ᱟᱫᱚ ᱟᱞᱮ ᱫᱚ ᱚᱲᱟᱜ ᱠᱚᱨᱮ ᱢᱟᱱᱮ ᱡᱚᱢ ᱞᱮᱠᱟ ᱜᱮᱞᱮ ᱨᱚᱦᱚᱭ ᱜᱮᱭᱟᱞᱮ ᱩᱛᱩ ᱠᱚ ᱥᱟᱱᱟᱢ ᱟ ᱞᱩ ᱠᱚ ᱛᱩᱲᱤ ᱠᱚ ᱥᱮ ᱡᱟᱦᱟᱱᱟᱜ
ᱦᱩᱸ, ᱦᱩᱸ ᱾
ᱟᱹᱠᱷᱨᱤᱧ ᱞᱮᱠᱟ ᱫᱚ ᱵᱟᱝ ᱚᱲᱟᱜ ᱨᱮ ᱡᱚᱢ ᱞᱮᱠᱟᱜᱮ ᱾
ᱦᱟᱸ, ᱚᱲᱟᱜ ᱨᱮ ᱡᱟᱦᱟᱸ ᱵᱚᱱ ᱪᱟᱥ ᱫᱚ ᱚᱱᱟ ᱫᱚ ᱢᱟᱱᱮ ᱥᱟᱨ ᱠᱚ ᱮᱢᱟᱱ ᱠᱚ ᱵᱟᱵᱚᱱ ᱞᱟᱜᱟᱣᱼᱟ ᱚᱱᱟ ᱫᱚ ᱡᱚᱢ ᱡᱚᱢ ᱦᱚᱸ ᱵᱮᱥ ᱵᱩᱡᱷᱟᱹᱜᱼᱟ ᱾
ᱦᱳᱭ ᱦᱳᱭ ᱦᱳᱭ ᱵᱮᱥ ᱵᱩᱡᱷᱟᱹᱜᱼᱟ ᱟᱨ ᱚᱲᱟᱜ ᱨᱮᱱᱟᱜ ᱫᱚ ᱟᱨ ᱚᱝᱠᱟ ᱥᱟᱨ ᱠᱚᱫᱚ ᱵᱟᱝ ᱮᱢᱟᱜ ᱨᱮᱦᱚᱸ ᱜᱟᱱᱚᱜ ᱜᱮᱭᱟ ᱚᱱᱟ ᱜᱩᱨᱤᱡ ᱥᱟᱨ ᱛᱮᱜᱮ ᱤᱱᱟᱹ ᱛᱮᱜᱮ ᱦᱟᱸᱜ
ᱛᱮᱜᱮ ᱜᱟᱱᱚᱜᱼᱟ ᱠᱚᱢ ᱫᱷᱟᱨᱟ ᱫᱚ ᱱᱤᱡᱮᱨ ᱵᱟᱠᱷᱨᱟ ᱫᱚ ᱜᱟᱱ ᱜᱚᱫᱚᱜ ᱜᱮᱭᱟ ᱾
ᱜᱟᱱ ᱜᱚᱫᱚᱜ ᱜᱮᱭᱟ ᱮᱠᱫᱚᱢ, ᱟᱫᱚ ᱧᱮᱞ ᱞᱮ ᱠᱷᱟᱱ ᱞᱟᱦᱟ ᱠᱷᱚᱱ ᱦᱚᱸ ᱥᱮᱫᱟᱭ ᱦᱟᱯᱲᱟᱢ ᱠᱷᱚᱱ ᱦᱚᱸ ᱛᱚ ᱵᱟᱡᱟᱨ ᱠᱚᱨᱮᱱᱟᱜ ᱤᱭᱟᱹ ᱛᱚ ᱟᱨ ᱥᱟᱨ ᱫᱚ ᱵᱟᱝ ᱠᱚ ᱞᱟᱜᱟᱣᱮᱫ ᱛᱟᱦᱮᱱ ᱜᱮᱭᱟ ᱦᱚᱜᱼᱚᱭ ᱜᱩᱨᱤᱡ ᱛᱮ ᱜᱮ ᱟᱹᱰᱤ ᱱᱟᱯᱟᱭ ᱠᱩ ᱪᱟᱥ ᱟᱵᱟᱫᱮᱫ ᱛᱟᱦᱮᱱ ᱠᱚ ᱦᱮᱸ ᱾
ᱦᱮᱸ ᱾
ᱟᱹᱰᱤ ᱱᱟᱯᱟᱭ ᱱᱟᱯᱟᱭ ᱠᱚ ᱡᱚᱢᱮᱫ ᱛᱟᱦᱮᱱᱟ ᱡᱚᱠᱷᱚᱱ ᱦᱚᱸ ᱪᱟᱥ ᱟᱵᱟᱫ ᱠᱟᱛᱮᱫ ᱾
ᱦᱩᱸ ᱟᱨ ᱚᱱᱟ ᱦᱮᱸ ᱟᱨ ᱞᱟᱹᱭᱮᱫ ᱟᱞᱤᱧ ᱡᱚᱢ ᱥᱟᱶ ᱥᱟᱶᱛᱮ ᱚᱱᱟ ᱦᱚᱸ ᱟᱨ ᱦᱮᱸ ᱟᱡᱟᱨ ᱵᱤᱢᱟᱨ ᱦᱚᱸ ᱵᱟᱝᱠᱚ ᱯᱟᱲᱟᱜ ᱠᱟᱱᱮ ᱾
ᱦᱳᱭ ᱦᱳᱭ ᱟᱹᱰᱤ ᱠᱮᱴᱮᱡ ᱠᱚ ᱛᱟᱦᱮᱱ ᱠᱟᱱ ᱛᱷᱮᱱᱟ ᱾
ᱚ ᱦᱳᱭ ᱟᱨ ᱱᱤᱛᱚᱝᱱᱟᱜ ᱤᱭᱟᱹ ᱨᱮᱵᱤᱱ ᱧᱮᱞ ᱠᱷᱟᱱ ᱫᱚ ᱾ ᱠᱟᱹᱴᱤᱡ ᱨᱮᱜᱮ ᱢᱚᱛᱞᱚᱵ ᱪᱮᱜ ᱞᱮᱠᱟ? ᱢᱮᱫ ᱠᱚᱠᱚ ᱠᱟᱲᱟᱜ ᱠᱟᱱᱟ ᱾ ᱯᱟᱸᱰᱩᱜᱼᱟ ᱩᱵ ᱠᱚ ᱥᱮ ᱚᱠᱚᱭ ᱫᱚᱵᱤ ᱤᱠᱞᱟᱝ ᱵᱤᱠᱞᱟᱝ ᱜᱮᱠᱚ ᱡᱟᱱᱟᱢᱚᱜ ᱠᱟᱱᱟ ᱚᱝᱠᱟ ᱦᱩᱭᱩᱜ ᱠᱟᱱ ᱜᱮ ᱾
ᱦᱩᱸ ᱦᱩᱸ ᱟᱫᱚ ᱛᱮᱦᱤᱧ ᱜᱟᱯᱟ ᱫᱚᱵᱚᱱ ᱢᱟᱱᱮ ᱵᱟᱦᱮᱨᱮ ᱠᱷᱚᱱ ᱫᱚᱵᱚᱱ ᱚᱱᱮ ᱢᱚᱸᱡᱽ ᱜᱤ ᱧᱮᱞᱚᱜ ᱠᱟᱱ ᱫᱚ ᱠᱤᱱᱛᱩ ᱵᱷᱤᱛᱨᱤ ᱨᱮᱫᱚ ᱮᱠᱫᱚᱢ ᱜᱮ ᱢᱟᱱᱮ ᱦᱚᱲᱢᱚ ᱠᱚ ᱵᱟᱹᱲᱤᱡ ᱤᱫᱤᱜ ᱠᱟᱱ ᱛᱟᱵᱚᱱᱟ ᱾ ᱟᱫᱚ ᱛᱤᱦᱤᱧ ᱜᱟᱯᱟ ᱫᱚ ᱟᱭᱢᱟ ᱨᱚᱠᱚᱢ ᱢᱮᱥᱟᱞ ᱡᱤᱱᱤᱥ ᱠᱚᱵᱚᱱ ᱡᱚᱢ ᱫᱟᱥᱮ ᱦᱩᱸ ᱾ ᱩᱛᱩ ᱡᱤᱱᱤᱥ ᱦᱚᱸ ᱮᱠᱫᱚᱢ ᱛᱤᱱᱟᱹᱜ ᱫᱤᱱ ᱨᱮᱱᱟᱜ ᱪᱚ ᱟᱨ ᱢᱟᱱᱮ ᱴᱟᱴᱠᱟ ᱡᱤᱱᱤᱥ ᱫᱚ ᱵᱟᱝᱵᱚᱱ ᱡᱚᱢ ᱫᱟ ᱦᱩᱸ ᱾ ᱥᱟᱶ ᱚᱱᱟ ᱨᱮᱦᱚᱸ ᱟᱨᱚ ᱛᱤᱱᱟᱹᱜ ᱥᱟᱨ ᱢᱮᱥᱟᱞ ᱠᱩ ᱛᱟᱦᱮᱱ ᱠᱟᱱᱟ ᱦᱩᱸ ᱾ ᱟᱫᱚ ᱦᱚᱲᱢᱚ ᱠᱚᱛᱮᱫ ᱫᱚ ᱪᱤᱠᱟᱛᱮ ᱚᱝᱠᱟ ᱵᱷᱤᱴᱟᱢᱤᱱ ᱠᱚᱫᱚ ᱧᱟᱢ ᱛᱟᱵᱚᱱᱟ ᱾
ᱦᱚᱸ ᱚᱱᱟ ᱮᱠᱷᱮᱱ ᱠᱮᱢᱤᱠᱮᱞ ᱜᱮ ᱪᱟᱞᱟᱜ ᱠᱟᱱᱟ ᱾
ᱦᱮᱸ ᱦᱮᱸ ᱦᱮᱸ ᱮᱠᱫᱚᱢ ᱾ ᱟᱯᱮ ᱠᱚᱯᱮ ᱪᱟᱥ ᱜᱮᱭᱟ ᱥᱮ ᱵᱟᱝ ᱩᱛᱩ ᱠᱚᱫᱚ?
ᱦᱚᱸ ᱪᱟᱥ ᱵᱟᱲᱟᱭ ᱜᱮᱭᱟᱞᱮ ᱪᱟᱥ ᱫᱚ ᱟᱞᱮ ᱟᱲᱟᱜ ᱠᱚᱠᱚ ᱤᱭᱟᱹ ᱠᱚ ᱵᱷᱮᱲ ᱠᱚ ᱾
ᱟᱪᱪᱷᱟ ᱢᱟ ᱱᱤᱭᱟᱹ ᱜᱷᱟᱹᱲᱤᱡ ᱫᱚ ᱱᱤᱝᱠᱟ ᱜᱮ ᱦᱟᱸᱜ ᱟᱨᱚ ᱞᱟᱝ ᱨᱚᱯᱚᱲᱟ ᱾
ᱦᱚᱸ ᱟᱹᱰᱤ ᱱᱟᱯᱟᱭ ᱵᱩᱡᱷᱟᱹᱣᱱᱟ ᱾